ᱦᱮᱸ, ᱦᱮᱞᱳ᱾
ᱦᱮᱸ ᱢᱟᱹᱭ ᱟᱸᱡᱚᱢᱚᱜ
ᱦᱮᱸ ᱫᱟ ᱟᱸᱡᱚᱢᱚᱜ ᱠᱟᱱᱟ᱾ ᱫᱟᱫᱟ ᱡᱚᱦᱟᱨ ᱜᱮ ᱦᱮᱸ ᱱᱟᱯᱟᱭ ᱜᱮᱭᱟᱹᱧ ᱾ ᱫᱟᱫᱟ ᱟᱢᱜᱮ ᱪᱮᱫ ᱞᱮᱠᱟ ᱢᱮᱱᱟᱜ ᱢᱮᱭᱟ ᱛᱟᱦᱚᱞᱮ?
ᱟᱸ ᱦᱳᱭ
ᱦᱳᱭ ᱤᱧ ᱦᱚᱸ ᱱᱤᱛ ᱟᱪᱪᱷᱟ ᱾ ᱚᱲᱟᱜ ᱨᱮᱫᱚ ᱱᱟᱯᱟᱭ ᱜᱮᱛᱚ ᱡᱷᱚᱛᱚ? ᱦᱮᱸ ᱚᱲᱟᱜ ᱨᱮᱦᱚᱸ ᱡᱷᱚᱛᱚ ᱦᱚᱲ ᱜᱮ ᱱᱟᱯᱟᱭ ᱜᱮ ᱢᱮᱱᱟᱜ ᱠᱟᱜ ᱠᱚᱣᱟ ᱾ ᱟᱨ ᱜᱚᱲᱚᱢ ᱵᱩᱲᱦᱤ ᱜᱮ ᱢᱮᱱᱟᱜ ᱟᱠᱟᱫᱮᱭᱟ ᱛᱚ, ᱜᱚᱲᱚᱢ ᱵᱩᱲᱦᱤ ᱟᱨ ᱤᱭᱟᱹ ᱜᱚᱲᱚᱢ ᱦᱟᱲᱟᱢ ᱩᱱᱠᱤᱱ ᱫᱚ ᱠᱟᱹᱴᱤᱡ ᱠᱤᱱ ᱵᱚᱭᱚᱥ ᱧᱚᱜ ᱠᱟᱱᱟ ᱛᱚ, ᱟᱫᱚ ᱵᱚᱭᱚᱥ ᱛᱚ ᱟᱫᱚ ᱱᱤᱛᱚᱜ ᱫᱚ ᱨᱩᱣᱟᱹ ᱫᱚ ᱩᱰᱩᱠᱚᱜ ᱜᱮᱭᱟ ᱟᱹᱰᱤ ᱞᱮᱠᱟᱱ ᱮᱴᱠᱮᱴ ᱦᱩᱭᱩᱜ ᱜᱮᱭᱟ ᱾ ᱮᱸ ᱮᱱᱛᱮ ᱨᱮᱦᱚᱸ ᱱᱟᱥᱮ ᱫᱚ ᱵᱮᱥ ᱧᱚᱜ ᱜᱮ ᱢᱮᱱᱟᱜ ᱠᱤᱱᱟᱹ ᱾ ᱦᱳᱭ ᱦᱳᱭ ᱵᱚᱭᱚᱥ ᱞᱮᱱᱠᱷᱟᱱ ᱫᱚ ᱚᱱᱠᱟᱜᱮ ᱾
ᱚᱸ, ᱟᱪᱪᱷᱟ ᱚᱱᱟ ᱫᱟᱲᱮ ᱵᱚᱞᱮ ᱛᱟᱦᱚᱞᱮ ᱚᱱᱟ ᱤᱫᱤ ᱠᱟᱛᱮ ᱞᱟᱹᱭ ᱮᱫ ᱛᱟᱦᱮᱸᱫ
ᱤᱧ ᱞᱟᱹᱭ ᱮᱫ ᱛᱟᱦᱮᱸᱫ ᱾
ᱡᱮ
ᱦᱮᱸ ᱦᱮᱸ ᱻ ᱮᱸ ᱦᱚᱲᱢᱚ ᱟᱵᱚ ᱦᱚᱲᱢᱚ ᱪᱮᱫ ᱞᱮᱠᱟᱛᱮ ᱱᱟᱯᱟᱭ ᱵᱚᱱ ᱫᱚᱦᱚᱭᱟ, ᱢᱟᱱᱮ ᱪᱮᱫ ᱵᱚᱱ ᱪᱤᱠᱟᱹ ᱞᱮᱠᱷᱟᱱ ᱟᱵᱚᱣᱟᱜ ᱦᱚᱲᱢᱚ ᱠᱚᱦᱚ ᱱᱟ ᱚ ᱦᱚ ᱦᱳᱭ ᱾ ᱩᱱᱤ ᱞᱟᱹᱭᱟ ᱱᱤᱛᱚᱜ ᱫᱚ ᱱᱚᱜᱼᱚᱭ ᱮᱸ ᱡᱟᱦᱟᱸ ᱫᱚ ᱦᱩᱭᱩᱜ ᱠᱟᱱᱟ ᱫᱚᱢᱮ ᱥᱟᱨ ᱵᱤᱥ ᱟᱛᱮᱫ ᱡᱟᱦᱟᱸ ᱤᱭᱟᱹ ᱠᱚᱠᱚ ᱛᱮᱭᱟᱨᱮᱫᱼᱟ ᱡᱮᱢᱚᱱ ᱥᱚᱵᱡᱤ ᱠᱚᱵᱚᱱ ᱦᱟᱛᱟᱣᱮᱫᱼᱟ ᱡᱮᱢᱚᱱ ᱡᱟᱦᱟᱱᱟᱜ ᱜᱮ ᱡᱚᱢᱟᱜ ᱠᱚᱦᱚᱸ ᱱᱤᱛᱚᱜ ᱫᱚ ᱡᱚᱛᱚ ᱜᱮ ᱟᱹᱰᱤᱜᱟᱱ ᱟᱸ ᱠᱮᱢᱤᱠᱮᱞ ᱢᱮᱥᱟ ᱠᱟᱛᱮ ᱛᱮᱠᱚ ᱛᱮᱭᱟᱨᱮᱜᱼᱟ, ᱡᱮᱢᱚᱱ ᱡᱟᱦᱟᱸᱱᱟᱜ ᱜᱮᱵᱚᱱ ᱠᱤᱨᱤᱧ ᱮᱫᱟ ᱱᱤᱛᱚᱜ ᱫᱚ ᱚᱱᱟ ᱵᱮᱥᱤ ᱢᱮᱥᱟᱞ ᱡᱤᱱᱤᱥ ᱢᱮᱱᱟᱜ ᱟᱠᱟᱜ-ᱟ ᱾ ᱤᱧ ᱫᱩᱧ ᱢᱚᱱᱮᱭᱟ ᱚᱱᱟ ᱠᱚᱫᱚ ᱦᱩᱭᱩᱜ ᱠᱟᱱᱟ ᱦᱚᱲᱢᱚ ᱞᱟᱹᱜᱤᱫ ᱫᱚ ᱟᱹᱰᱤ, ᱢᱤᱫᱴᱟᱝ ᱵᱟᱹᱲᱤᱡ ᱚᱨᱥᱚᱝ ᱧᱮᱞᱚᱜ ᱠᱟᱱᱟ᱾
ᱚᱱᱟ ᱠᱚ ᱠᱷᱚᱱ ᱫᱚ ᱦᱩᱭᱩᱜ ᱠᱟᱱᱟ ᱥᱟᱹᱜᱤᱧ ᱨᱮ ᱟᱵᱚ ᱫᱚ ᱛᱟᱦᱮᱸ ᱦᱩᱭᱩᱜ ᱛᱟᱵᱚᱱᱟ ᱡᱮᱢᱚᱱ ᱟᱸ ᱡᱟᱦᱟᱸ ᱫᱚ ᱦᱩᱭᱩᱜ ᱠᱟᱱᱟ ᱫᱚᱠᱟᱱ ᱠᱚᱨᱮ ᱱᱤᱛᱚᱜ ᱫᱚᱢᱮ ᱠᱚ ᱵᱮᱱᱟᱣᱮᱫᱼᱟ ᱠᱚ ᱥᱩᱱᱩᱢᱟᱜ ᱡᱚᱢᱟᱜ ᱠᱤᱢᱵᱟ ᱡᱟᱦᱟᱱᱟᱜ ᱢᱤᱥᱴᱤ ᱠᱚᱠᱚ ᱵᱮᱱᱟᱣᱮᱜᱼᱟ ᱚᱱᱟ ᱦᱚᱸ ᱫᱚᱢᱮ ᱫᱚ ᱵᱟᱝ ᱵᱷᱟᱹᱜᱤ ᱠᱟᱱᱟ ᱥᱮ ᱚᱱᱟ ᱟᱹᱰᱤ ᱫᱤᱱ ᱛᱟᱦᱮᱱ ᱠᱟᱱᱟ, ᱮᱱᱛᱮ ᱨᱮᱦᱚᱸ ᱚᱱᱟ ᱠᱚᱵᱚᱱ ᱡᱚᱢ ᱠᱟᱜ ᱠᱟᱱᱟ ᱾
ᱟᱪᱪᱷᱟ ᱵᱮᱥ ᱾
ᱚᱱᱟ ᱠᱚᱨᱮ ᱠᱷᱚᱱ ᱦᱩᱭᱩᱜ ᱠᱟᱱᱟ ᱟᱵᱚ ᱦᱳᱭ ᱚᱲᱟᱜ ᱨᱮ ᱡᱮᱢᱚᱱ ᱚᱲᱟᱜ ᱨᱮ ᱵᱮᱱᱟᱣ ᱠᱟᱛᱮ ᱚᱱᱟᱜ ᱜᱮ ᱵᱷᱟᱜᱤᱭᱟ, ᱚᱱᱟ ᱵᱚᱱ ᱡᱚᱢ ᱞᱮᱠᱷᱟᱱ ᱦᱚᱭᱛᱳ ᱦᱚᱲᱢᱚ ᱠᱚ ᱵᱷᱟᱜᱤ ᱛᱟᱦᱮᱱᱟ ᱡᱮᱢᱚᱱ ᱵᱟᱦᱨᱮ ᱨᱮᱱᱟᱜ ᱡᱚᱢᱟᱜ ᱠᱚᱫᱚ ᱦᱩᱭᱩᱜ ᱠᱟᱱᱟ ᱫᱚᱢᱮ ᱵᱟᱝ ᱡᱚᱢ ᱠᱟᱛᱮ ᱚᱱᱟ ᱠᱚ ᱚᱱᱟ ᱠᱚ ᱠᱷᱚᱱ ᱥᱟᱺᱜᱤᱧ ᱨᱮᱵᱚᱱ ᱛᱟᱦᱮᱱ ᱠᱷᱟᱱ ᱞᱟᱹᱭᱟᱹᱧ ᱡᱮ ᱦᱚᱲᱢᱚ ᱠᱚᱫᱚ ᱱᱟᱯᱟᱭ ᱜᱮ ᱛᱟᱦᱮᱱ ᱛᱟᱵᱚᱱᱟ ᱾ ᱟᱫᱚ ᱟᱢ ᱚᱱᱟᱠᱚ ᱟᱢ ᱠᱟᱹᱴᱤᱡ ᱮᱢ ᱞᱟᱹᱭᱟᱜ ᱠᱷᱟᱱ ᱱᱟᱯᱟᱭ ᱠᱚᱜᱼᱟ᱾
ᱦᱮᱸ ᱟᱵᱚᱣᱟᱜ ᱡᱟᱦᱟᱸ ᱦᱚᱲᱢᱚ ᱦᱤᱸᱥ ᱢᱮᱱᱟᱜᱼᱟ ᱚᱱᱟ ᱫᱚ ᱤᱧ ᱱᱚᱝᱠᱟᱧ ᱢᱚᱱᱮᱭᱮᱫᱟ ᱡᱮ
ᱚᱱᱠᱟᱧ ᱢᱚᱱᱮᱭᱮᱫᱟ ᱡᱮ ᱟᱺᱻ ᱟᱵᱚ ᱢᱤᱫᱴᱮᱱ ᱫᱤᱱᱟᱹᱢ ᱫᱤᱱ ᱨᱮᱱᱟᱜ ᱢᱤᱫᱴᱮᱱ ᱨᱩᱴᱤᱱ ᱯᱷᱳᱞᱳ ᱦᱩᱭᱩᱜ ᱛᱟᱵᱚᱱᱟ ᱡᱩᱫᱤ ᱵᱚᱱ ᱨᱩᱴᱤᱱᱟ, ᱦᱳᱭ
ᱡᱮᱞᱮᱠᱟ ᱟᱵᱚ ᱵᱚᱱ ᱨᱩᱣᱟᱹ ᱦᱟᱥᱚ ᱞᱮᱱᱠᱷᱟᱱ ᱥᱮ ᱡᱟᱦᱟᱱᱟᱜ ᱟᱡᱟᱨ ᱧᱟᱢᱟ ᱵᱚᱱᱟ ᱡᱟᱦᱟᱸᱨᱮ ᱦᱟᱥᱯᱟᱛᱟᱞ ᱵᱟᱝᱠᱷᱟᱱ ᱰᱟᱠᱛᱟᱨ ᱴᱷᱮᱱ ᱵᱚᱱ ᱪᱟᱞᱟᱣ ᱞᱮᱱᱠᱷᱟᱱ, ᱦᱳᱭ, ᱱᱚᱝᱠᱟ ᱵᱚᱱ ᱧᱮᱞᱟ ᱱᱚᱝᱠᱟ ᱢᱤᱫᱴᱮᱱ ᱚᱠᱛᱚ ᱨᱮᱱᱟᱜ ᱢᱤᱫᱴᱮᱱ ᱨᱟᱱ ᱠᱚ ᱮᱢᱟ ᱵᱚᱱᱟ, ᱡᱮ ᱦᱳᱭ, ᱥᱮᱛᱟᱜ ᱨᱮᱫᱚ ᱱᱚᱣᱟ ᱠᱚ ᱡᱚᱢ ᱢᱮ ᱟᱹᱭᱩᱵ ᱨᱮᱫᱚ ᱱᱚᱣᱟ ᱠᱚ ᱡᱚᱢ ᱢᱮ ᱟᱨ ᱨᱮᱫᱚ ᱱᱚᱝᱠᱟ᱾ ᱦᱳᱭ ᱦᱳᱭ᱾ ᱛᱟᱦᱚᱞᱮ ᱠᱷᱟᱱ ᱚᱱᱮ ᱪᱮᱫ ᱪᱤᱠᱟᱹ ᱠᱟᱱᱟ ᱦᱚᱲᱢᱚ ᱦᱚᱸ ᱚᱠᱛᱚ ᱞᱮᱠᱟᱛᱮ ᱨᱟᱱ ᱧᱟᱱ ᱫᱟ ᱟᱨ ᱵᱮᱥᱚᱜᱼᱟ᱾
ᱟᱫᱚ ᱟᱵᱚᱣᱟᱜ ᱱᱮᱛᱟᱨ ᱫᱚ ᱪᱤᱠᱟᱹᱜ ᱠᱟᱱᱟ ᱠᱷᱟᱱ ᱱᱚᱜᱼᱚᱭ ᱟᱵᱚ ᱫᱚ ᱠᱟᱹᱢᱤ ᱡᱚᱝ ᱦᱚᱲ ᱛᱚ ᱥᱟᱱᱛᱟᱲ ᱫᱚ ᱵᱮᱥᱤᱨ ᱵᱷᱟᱜᱽ ᱜᱮᱵᱚᱱ ᱠᱟᱹᱢᱤ ᱜᱮᱭᱟ, ᱚᱱᱟ ᱵᱮᱜᱚᱨ ᱟᱨᱦᱚᱸ ᱮᱴᱟᱜ ᱟᱭᱢᱟ ᱥᱟᱨᱵᱷᱤᱥ ᱥᱮ ᱪᱟᱹᱠᱨᱤ ᱠᱚᱵᱚᱱ ᱠᱚᱨᱟᱣ ᱜᱮᱭᱟ᱾
ᱪᱟᱹᱠᱨᱤ ᱠᱚᱵᱚᱱ ᱠᱚᱨᱟᱣ ᱜᱮᱭᱟ, ᱦᱳᱭ ᱦᱳᱭ᱾
ᱟᱫᱚ ᱦᱚᱸᱜᱼᱚᱭ ᱡᱮ ᱠᱟᱹᱢᱤ ᱞᱟᱸᱜᱟ ᱦᱚᱲᱢᱚ ᱱᱚᱣᱟ ᱥᱚᱢᱚᱭ ᱩᱰᱩᱝ ᱠᱟᱛᱮ ᱜᱮ ᱢᱤᱫᱴᱮᱱ ᱨᱩᱴᱤᱱ ᱯᱷᱚᱞᱚ ᱦᱩᱭᱩᱜ ᱛᱟᱵᱚᱱ᱾
ᱦᱮᱸ ᱦᱳᱭ ᱦᱳᱭ
ᱟᱫᱚ ᱨᱩᱴᱤᱱ ᱯᱷᱚ
ᱟᱫᱚ ᱨᱩᱴᱤᱱ ᱯᱷᱚᱞ ᱫᱚ ᱱᱚᱝᱠᱟ ᱚᱠᱛᱚ ᱨᱮ ᱡᱚᱢ ᱧᱩ ᱦᱩᱭᱩᱜ ᱛᱟᱵᱚᱱᱟ᱾ ᱦᱳᱭ ᱦᱳᱭ᱾ ᱡᱮᱢᱚᱱ ᱰᱟᱠᱛᱟᱨ ᱱᱟᱸᱜ ᱠᱚ ᱞᱟᱹᱭ ᱜᱮᱼᱟ᱾ ᱦᱳᱭ ᱦᱳᱭ᱾
ᱚᱱᱟ ᱠᱚ ᱟᱨᱠᱤ᱾
ᱦᱳᱭ᱾ ᱡᱮᱢᱚᱱ ᱚᱱᱟ ᱫᱚ ᱟᱵᱚ ᱛᱮᱜᱮ ᱰᱟᱠᱛᱚᱨ ᱫᱚᱛᱚ ᱟᱨ ᱡᱷᱚᱛᱚ ᱫᱚ ᱰᱟᱠ ᱛᱚᱨ ᱫᱚ ᱥᱩᱫᱷᱩᱭ ᱢᱮᱛᱟᱢᱟ ᱡᱮ ᱴᱟᱭᱤᱢ ᱨᱮ ᱱᱚᱣᱟ ᱫᱟᱠᱟ ᱡᱚᱢ ᱯᱚᱨᱮ ᱡᱚᱢ ᱢᱮ ᱱᱚᱣᱟ ᱫᱚ ᱦᱩᱭᱩᱜ ᱦᱩᱭᱩᱜ ᱠᱟᱱᱟ ᱫᱟᱠᱟ ᱟᱫᱚ ᱩᱱᱤ ᱫᱚ ᱚᱱᱟᱜᱮ ᱞᱟᱹᱭᱟᱭ, ᱟᱫᱚ ᱟᱵᱚ ᱫᱚᱵᱚᱱ ᱵᱟᱲᱟᱭ ᱜᱮᱭᱟ ᱛᱟᱦᱚᱞᱮ ᱚᱱᱠᱟᱜᱮ ᱟᱵᱚ ᱦᱩᱭᱩᱜ ᱠᱟᱱᱟ, ᱨᱟᱱ ᱠᱷᱚᱱᱟᱜ ᱥᱮ ᱨᱟᱱ ᱠᱷᱚᱱᱟᱜ ᱥᱟᱺᱜᱤᱧ ᱨᱮᱵᱚᱱ ᱛᱟᱦᱮᱱ ᱠᱷᱟᱱ ᱟᱵᱚᱣᱟᱜ ᱦᱚᱲᱢᱚ ᱱᱟᱯᱟᱭ ᱛᱟᱦᱮᱱ ᱠᱷᱟᱱ, ᱛᱟᱦᱞᱮ ᱚᱱᱠᱟᱜᱮ ᱟᱵᱚᱦᱚᱸ ᱴᱟᱭᱤᱢ ᱢᱚᱛᱚ ᱡᱚᱢᱟᱜ ᱵᱚᱱ ᱡᱚᱢᱟ᱾ ᱚᱠ ᱛᱚ ᱨᱮ ᱦᱩᱭᱩᱜ ᱠᱟᱱᱟ, ᱟ ᱚᱠᱛᱚ ᱨᱮᱵᱚᱱ ᱡᱚᱢᱟ ᱚᱠᱛᱚ ᱨᱮ ᱡᱷᱚᱛᱚᱣᱟᱜ ᱡᱷᱚᱛᱚ ᱞᱮᱠᱟᱱᱟᱜ ᱠᱟᱹᱢᱤ ᱵᱚᱱ ᱠᱟᱹᱢᱤ ᱞᱮᱠᱷᱟᱱ ᱢᱚᱱᱮᱭᱟᱹᱧ ᱡᱮ ᱡᱷᱚᱛᱚ ᱥᱮᱫ ᱛᱮ ᱱᱟᱯᱟᱭᱚᱜᱼᱟ, ᱦᱚᱲᱢᱚ ᱥᱮᱫ ᱛᱮᱦᱚᱸ ᱱᱟᱯᱟᱭ ᱛᱟᱦᱮᱱᱟ ᱢᱚᱱᱮ ᱥᱮᱫ ᱛᱮᱦᱚᱸ ᱱᱟᱯᱟᱭ ᱛᱟᱦᱮᱱᱟ, ᱟᱨ ᱦᱚᱲ ᱢᱚᱱᱮ ᱱᱟᱯᱟᱭ ᱵᱟᱝ ᱛᱟᱦᱮᱸ ᱞᱮᱱᱠᱷᱟᱱ ᱦᱚᱲᱢᱚ ᱦᱚᱸ ᱱᱟ ᱯᱟᱭ ᱵᱟᱝ ᱛᱟᱦᱮᱱᱟ ᱦᱚᱲᱢᱚ ᱦᱚᱸ ᱵᱟᱹᱲᱤᱡᱚᱜᱼᱟ ᱛᱟᱦᱮ ᱟᱵᱚ ᱫᱚ ᱦᱩᱭᱩᱜ ᱠᱟᱱᱟ ᱢᱚᱱᱮ ᱦᱚᱸ ᱱᱟᱯᱟᱭ ᱫᱚᱦᱚ ᱫᱚᱨᱠᱟᱨ᱾
ᱦᱳᱭ ᱮᱠᱫᱚᱢ ᱡᱚᱛᱷᱟᱛ ᱮᱠᱫᱚᱢ ᱥᱟᱹᱨᱤ ᱠᱟᱛᱷᱟ ᱫᱚ ᱱᱚᱣᱟ ᱫᱚ
ᱦᱳᱭ᱾ ᱚᱱᱮ ᱡᱮ ᱟᱵᱚ ᱡᱮ ᱚᱱᱟ ᱨᱩᱴᱤᱱ ᱡᱩᱫᱤ ᱢᱟᱱᱟᱣ ᱠᱟᱛᱮ ᱵᱚᱱ ᱪᱟᱞᱟᱜᱼᱟ ᱛᱟᱦᱚᱞᱮ ᱟᱹᱰᱤ ᱵᱮᱥᱚᱜᱼᱟ᱾ ᱚᱱᱮ
ᱚᱠᱛᱚ ᱨᱮ ᱡᱚᱢ ᱧᱩ ᱟᱨ ᱚᱱᱟ ᱵᱮᱜᱚᱨ ᱦᱚᱸ ᱟᱸᱜ ᱟᱵᱚ ᱡᱟᱹᱯᱤᱫ ᱴᱷᱤᱠ ᱴᱷᱟᱠ ᱟᱨ ᱟᱵᱚᱣᱟᱜ ᱡᱤᱭᱚᱱ ᱨᱮ ᱚᱱᱟ ᱛᱳᱯᱳ ᱦᱚᱸ ᱥᱮ ᱡᱟᱦᱟᱸ ᱰᱟᱹᱵᱽᱨᱟᱹᱜ ᱵᱚᱱ ᱞᱟᱹᱭᱟ ᱚᱱᱟ ᱦᱚᱸ ᱚᱠᱛᱚ ᱨᱮ
ᱦᱳᱭ ᱦᱳᱭ᱾
ᱚᱱᱟ ᱵᱮᱜᱚᱨ ᱟᱨ ᱢᱤᱫᱴᱮᱱ ᱡᱟᱦᱟᱸ ᱫᱚ ᱮᱠᱟᱞ ᱜᱮ ᱞᱟᱹᱠᱛᱤᱭᱟ ᱚᱱᱟ ᱫᱚ ᱦᱩᱭᱩᱜ ᱠᱟᱱᱟ ᱡᱟᱦᱟᱸ ᱠᱚ ᱢᱮᱛᱟᱜ ᱠᱟᱱᱟ ᱮᱠᱥᱟᱨ ᱥᱟᱹᱭᱤᱡ ᱡᱟᱦᱟ ᱫᱚ᱾
ᱮᱠᱥᱟᱨᱥᱟᱭᱤᱡ ᱡᱟᱦᱟ ᱫᱚ, ᱦᱳᱭ᱾
ᱦᱚᱲᱢᱚ ᱪᱚᱨᱪ
ᱦᱚᱲᱢᱚ ᱪᱚᱨᱪᱟ, ᱚᱱᱟ ᱠᱚ ᱡᱩᱫᱤ ᱵᱚᱱ ᱴᱷᱤᱠᱴᱷᱟᱠ ᱵᱚᱱ ᱠᱚᱨᱟᱣᱟ ᱛᱟᱦᱚᱞᱮ ᱟᱹᱰᱤ ᱱᱟ ᱯᱟᱭᱚᱜᱼᱟ᱾ ᱦᱮᱸ ᱦᱮᱸ᱾ ᱡᱮᱵᱚᱱ ᱧᱮᱞᱚᱜᱼᱟ ᱡᱮ ᱟᱵᱚ ᱦᱚᱲ ᱠᱚ ᱢᱚᱫᱽᱫᱷᱮ ᱨᱮᱫᱚ ᱦᱩᱭᱩᱜ ᱠᱟᱱᱟ ᱚᱱᱟ ᱮᱠᱥᱟᱨᱥᱟᱭᱤᱡᱽ ᱠᱚᱫᱚ ᱵᱟᱝᱠᱚ ᱪᱟᱞᱟᱜ ᱜᱮᱭᱟ, ᱞᱮᱭᱟᱭ ᱠᱟᱹᱢᱤ ᱞᱟᱸᱜᱟ ᱦᱚᱲ ᱠᱟᱹᱢᱤᱭᱮᱫ ᱤᱧ ᱫᱤᱱᱟᱹᱥᱟᱨᱟ ᱟᱨᱦᱚᱸ ᱪᱮᱫ ᱤᱧ ᱮᱠᱥᱟᱨᱥᱟᱭᱤᱡᱟ᱾ ᱠᱤᱱᱛᱩ ᱚᱱᱟ ᱫᱚ ᱢᱤᱫᱴᱟᱝ ᱠᱟᱹᱢᱤ ᱟᱵᱚ ᱫᱚ ᱠᱟᱹᱢᱤ ᱚᱱᱟ ᱮᱴᱟᱜ ᱨᱚᱠᱚᱢ᱾ ᱚᱱᱟ ᱫᱚ ᱥᱩᱫᱩ
ᱟᱸ ᱦᱳᱭ᱾
ᱦᱚᱲᱢᱚ ᱪᱚᱨᱪᱟ ᱫᱚ ᱢᱚᱱᱮᱭᱟᱹᱧ ᱡᱮ ᱚᱱᱟ ᱫᱚ ᱦᱚᱲᱢᱚ ᱪᱚᱨᱪᱟ ᱫᱚ ᱵᱟᱝ ᱦᱩᱭᱩᱜ ᱠᱟᱱᱟ ᱥᱮ᱾ ᱚᱱᱟ ᱞᱟᱹᱜᱤᱫ ᱦᱚᱲᱢᱚ ᱪᱚᱨᱪᱟ ᱞᱟᱹᱜᱤᱫ ᱦᱳ
ᱠᱟᱹᱢᱤ ᱫᱚ,
ᱟᱨᱚ ᱵᱷᱮᱜᱟᱨ ᱛᱮ ᱢᱤᱫᱴᱟᱝ ᱴᱟᱭᱤᱢ
ᱡᱟᱛᱮ ᱫᱚ ᱩᱱᱟᱹᱜ ᱵᱟᱝ ᱞᱟᱜᱟᱜᱼᱟ ᱾ ᱚᱱᱟ ᱠᱚᱫᱚ ᱦᱩᱭᱩᱜ ᱠᱟᱱᱟ ᱥᱤᱨᱟᱹ ᱨᱮᱱᱟᱜ ᱯᱟᱥᱱᱟᱜ ᱛᱟᱢᱟ ᱾ ᱦᱳᱭ ᱦᱳᱭ ᱦᱳᱭ,
ᱦᱳᱭ ᱦᱳᱭ, ᱦᱩᱸᱻ ᱛᱟᱦᱚᱞᱮ ᱟᱯᱮ ᱫᱚ ᱫᱟᱫᱟ ᱤᱭᱟᱹ ᱪᱮᱫ ᱠᱚ ᱞᱟᱹᱭᱟ ᱚᱱᱟ ᱵᱮᱥᱤ ᱫᱚ ᱦᱩᱭᱩᱜ ᱠᱟᱱᱟ ᱰᱟᱠᱛᱟᱨ ᱴᱷᱮᱱ ᱯᱮ ᱪᱟᱞᱟᱜ ᱜᱮᱭᱟ ᱥᱮ ᱟᱵᱚ ᱱᱚᱣᱟ ᱫᱤᱥᱤ ᱨᱟᱱ ᱠᱚ ᱨᱟᱱ ᱨᱮᱦᱮᱫ ᱠᱚ ᱟᱵᱚ ᱫᱚᱛᱚ ᱦᱩᱭᱩᱜ ᱠᱟᱱᱟ ᱟᱹᱰᱤᱜᱟᱱ ᱨᱟᱱ ᱵᱮᱥ ᱵᱟᱲᱟᱜ ᱜᱮᱭᱟ ᱾
ᱡᱮᱢᱚᱱ ᱩᱱᱫᱤᱱ ᱠᱷᱚᱱ ᱜᱮ ᱯᱟᱹᱦᱤᱞ ᱦᱟᱯᱲᱟᱢ ᱠᱚᱫᱚ ᱡᱮᱢᱚᱱ ᱨᱟᱱ ᱠᱚᱫᱚ ᱮᱠᱵᱟᱨᱮ ᱵᱟᱠᱚ ᱡᱚᱢ ᱛᱟᱦᱮᱸᱜᱼᱟ ᱡᱟᱦᱟᱸ ᱫᱚ ᱦᱩᱭᱩᱜ ᱵᱤᱨ ᱠᱷᱚᱱᱟᱜ ᱦᱩᱭᱩᱜ ᱠᱟᱱᱟ ᱨᱟᱱ ᱨᱮᱦᱮᱫ ᱞᱟ ᱟᱜᱩ ᱠᱟᱛᱮ ᱠᱚ ᱡᱚᱢ ᱡᱚᱢ ᱢᱮᱫ ᱛᱟᱦᱮᱸᱭᱟ ᱡᱚᱢᱮᱫ ᱛᱟᱦᱮᱱᱟ ᱾ ᱚᱱᱠᱟ ᱡᱟᱦᱟᱱᱟᱜ ᱮᱢ ᱵᱟᱲᱟᱭ ᱜᱮᱭᱟ ᱡᱮ ᱚᱱᱟ ᱠᱚ ᱡᱚᱢ ᱞᱮᱠᱷᱟᱱ ᱥᱮ ᱨᱟᱱ ᱨᱮᱦᱮᱫ ᱠᱚ ᱱᱚᱣᱟ ᱠᱚ ᱡᱚᱢ ᱞᱮᱠᱷᱟᱱ ᱫᱚ ᱦᱩᱭᱩᱜ ᱠᱟᱱᱟ ᱱᱚᱝᱠᱟ ᱩᱯᱚᱠᱟᱨ ᱦᱩᱭᱩᱜᱼᱟ, ᱥᱮ ᱵᱷᱟᱜᱤ ᱦᱩᱭᱩᱜᱼᱟ, ᱦᱚᱲᱢᱚ ᱞᱟᱹᱜᱤᱫ ᱛᱮ ᱾ ᱦᱟᱸ-ᱦᱮᱸ ᱟᱫᱚ ᱨᱩᱣᱟᱹ ᱨᱮᱱᱟᱜ ᱤᱧ ᱵᱟᱲᱟᱭ ᱜᱮᱭᱟ ᱠᱟᱹᱴᱤᱡ ᱚᱱᱮ
ᱚ ᱚᱱᱮ ᱡᱚᱠᱷᱚᱱ ᱤᱧᱤᱧ ᱨᱩᱣᱟᱹ ᱠᱚᱜ ᱛᱟᱦᱮᱸᱫ ᱟᱫᱚ ᱜᱚᱜᱚ ᱟᱨ ᱵᱟᱵᱟ ᱛᱮᱠᱤᱱ ᱠᱤᱱ ᱞᱟᱹᱭ ᱠᱮᱭᱟ ᱚᱱᱮ ᱥᱤᱣᱞᱤ ᱥᱟᱠᱟᱢ ᱡᱟᱦᱟᱸ ᱢᱮᱱᱟᱜ ᱚᱱᱟ ᱨᱤᱫ ᱠᱟᱛᱮ ᱡᱚᱢ ᱞᱮᱠᱷᱟᱱ ᱥᱮᱼᱪᱮᱫ ᱨᱩᱣᱟᱹ ᱠᱚᱢᱚᱜᱼᱟ᱾
ᱨᱩᱣᱟᱹ ᱠᱚᱢᱚᱜᱼᱟ᱾ ᱚᱼ ᱚᱼ ᱚᱜ ᱟᱪᱪᱷᱟ, ᱟᱫᱚ ᱚᱱᱟ ᱫᱚ ᱚᱱᱮ ᱦᱟᱲᱦᱟᱫ ᱜᱮᱫᱚ, ᱚᱱᱟ ᱦᱟᱲᱦᱟᱜ ᱥᱮᱜᱮ ᱚᱱᱟ ᱨᱟᱱ ᱞᱮᱠ ᱾ ᱨᱟᱱ ᱞᱮᱠᱟᱭ ᱠᱟᱹᱢᱤ ᱭᱟᱭ ᱦᱮᱸᱛᱚ ᱟᱵᱚ ᱱᱚᱜᱼᱚᱭ ᱡᱟᱦᱟᱸ ᱚᱱᱮ ᱰᱟᱠᱛᱟᱨ ᱨᱟᱱ ᱠᱚᱵᱚᱱ ᱡᱚᱢ ᱫᱚ ᱚᱱᱟ ᱦᱚᱸᱛᱚ ᱚᱱᱠᱟᱜᱮ ᱦᱟᱲᱦᱟᱫ ᱜᱮᱭᱟ ᱫᱚᱢᱮ, ᱟᱫᱚᱢ ᱞᱟᱹᱭᱟ ᱡᱮ ᱱᱚᱣᱟ ᱫᱚ ᱪᱮᱫ ᱛᱮᱪᱚ ᱠᱚ ᱵᱮᱱᱟᱣ ᱟᱠᱟᱟᱜᱼᱟ ᱠᱤᱱᱛᱩ ᱚᱱᱟ ᱨᱟᱱ ᱨᱮᱦᱮᱫ ᱠᱷᱚᱱ ᱜᱮ ᱚᱱᱟ ᱨᱟᱱ ᱫᱚᱠᱚ ᱵᱮᱱᱟᱣ ᱟᱠᱟᱜᱼᱟ᱾ ᱟᱫᱚ ᱚᱱᱟ ᱫᱚ ᱟᱹᱰᱤ ᱠᱤᱪᱷ ᱪᱷᱩ ᱢᱮᱥᱟ ᱟᱠᱟᱫᱼᱟᱠᱚ᱾ ᱟᱨ ᱟᱵᱚ ᱫᱚ ᱡᱟᱦᱟᱸ ᱫᱚ ᱦᱳᱭᱩᱜ ᱠᱟᱱᱟ ᱥᱚᱡᱷᱟ ᱦᱳᱭᱩᱜ ᱠᱟᱱᱟ ᱫᱟᱨᱮ ᱠᱷᱚᱱ ᱟᱹᱜᱩ ᱠᱟᱛᱮ ᱨᱤᱫ ᱠᱟᱛᱮ ᱵᱩᱱ ᱧᱩ ᱠᱟᱜᱼᱟ ᱚᱱᱟᱛᱮ ᱠᱟᱹᱴᱤᱡ ᱵᱤᱥᱤ ᱧᱚᱜ ᱦᱮᱣᱮᱨ ᱵᱩᱡᱷᱟᱹᱜᱼᱟ᱾
ᱦᱳᱭ ᱚᱱᱟ ᱫᱚ ᱡᱟᱦᱟᱸ ᱫᱚ ᱟᱵᱚ ᱫᱚ ᱴᱟᱠᱴᱟ ᱴᱟᱴᱠᱟ ᱦᱟᱜ ᱵᱚᱱ ᱡᱚᱢ ᱮᱫᱟ ᱾
ᱪᱟᱜ ᱵᱚᱱ, ᱴᱟᱴᱠᱟ ᱦᱟᱜ ᱵᱚᱱ ᱡᱚᱢᱮᱜᱼᱟ ᱦᱳᱭ ᱾
ᱮᱸᱻᱜ
ᱟᱨ ᱮᱴᱟᱜᱟᱜ ᱠᱚᱨᱮᱱᱟᱜ ᱦᱳᱭ, ᱟᱡ ᱦᱚᱸᱭ ᱞᱟ. ᱭ ᱜᱮᱭᱟᱭ ᱡᱮ ᱚᱱᱟ ᱢᱟᱭᱟᱝ ᱠᱚ ᱡᱚᱢ ᱞᱮᱫ ᱠᱷᱟᱱ ᱾ ᱦᱳᱭ ᱾
ᱚᱱᱮ ᱠᱟᱹᱞᱩ ᱠᱟᱴᱟ ᱟᱲᱟᱜ ᱠᱳ ᱾
ᱟᱹᱞᱩ ᱠᱟᱴᱟ ᱟᱲᱟᱜ ᱠᱳ ᱡᱚᱢ ᱞᱮᱠᱷᱟᱱ ᱥᱮ ᱼ ᱪᱮᱫ? ᱢᱟᱭᱟᱝ ᱠᱚ ᱥᱟᱨᱥᱟᱜᱼᱟ ᱾ ᱟᱪᱪᱷᱟ ᱚᱱᱮ ᱠᱟᱞᱩ ᱠᱟᱴᱟ ᱢᱟᱱᱮ ᱫᱚ ᱵᱟᱹᱧ ᱵᱩᱡᱷᱟᱹᱣ ᱞᱮᱜᱼᱟ ᱾ ᱦᱳᱭ ᱛᱚ ᱚᱱᱟ ᱤᱭᱟᱹᱢ ᱞᱟᱹᱭ ᱮᱫᱼᱟ ᱾ ᱦᱤᱲᱢᱤᱪᱟᱹ ᱞᱮᱠᱟᱱᱟᱜ ᱾ ᱟᱲᱟᱜ ᱞᱮᱠᱟᱜᱮ ᱚᱱᱟ ᱡᱟᱱᱩᱢ ᱮᱜ ᱡᱟᱱᱩᱢ ᱡᱟᱱᱩᱢ ᱦᱩᱭᱩᱜᱼᱟ ᱚᱦᱚ ᱦᱚᱭ ᱦᱚᱭ
ᱟᱸ ᱚᱱᱟ ᱵᱮᱜᱚᱨ ᱦᱚᱸ ᱟᱨᱦᱚᱸ ᱞᱟᱹᱭ ᱟᱠᱚ ᱫᱟᱲᱮ ᱥᱟᱨᱥᱟᱣ ᱞᱟᱹᱜᱤᱫ ᱚᱱᱟ ᱡᱟᱦᱟᱸᱼᱼ ᱢᱩ ᱢᱩ ᱢᱩᱱᱜᱟᱹ ᱟᱲᱟᱜ ᱠᱚ ᱞᱟᱹᱭᱟ᱾
ᱠᱚ ᱞᱟᱹᱭᱟ ᱦᱮᱸ ᱟᱪ
ᱦᱮᱸ ᱚᱱᱟ ᱚᱱ ᱦᱮᱸ ᱚᱱᱟ ᱫᱚ ᱦᱚ ᱟᱨᱦᱚᱸ ᱟᱹᱰᱤ ᱟᱭᱢᱟ ᱠᱟᱹᱢᱤ ᱧᱮᱞ ᱜᱮᱭᱟ ᱚᱱᱟ ᱫᱟᱲᱮ ᱥᱟᱨᱥᱟ ᱵᱮᱜᱚᱨ ᱦᱚ ᱾
ᱟᱹᱰᱤ ᱟᱭᱢᱟ ᱠᱢᱢᱤ ᱾ ᱟᱪᱪᱷᱟ ᱦᱮᱸ ᱦᱮᱸ ᱚᱱᱠᱟᱜ ᱜᱮ ᱟᱵᱚ ᱫᱚ ᱦᱩᱭᱩᱜ ᱠᱟᱱᱟ ᱟᱹᱰᱤ ᱜᱟᱱ ᱨᱟᱱ ᱨᱮᱦᱮᱜ ᱢᱮᱱᱟᱜ ᱟᱠᱟᱜᱼᱟ ᱟᱵᱚ ᱱᱚᱭᱟ ᱫᱟᱨᱮ ᱥᱟᱠ ᱠᱟᱢ ᱥᱮ ᱫᱟᱨᱮ ᱱᱟᱹᱲᱤ ᱠᱚᱜᱮ ᱦᱩᱭᱩᱜ ᱠᱟᱱᱟ, ᱟᱵᱚᱣᱟᱜ ᱨᱟᱱ ᱨᱮᱦᱮᱫ ᱠᱟᱱᱟ ᱠᱤᱱᱛᱩ ᱟᱵᱚ ᱫᱚ ᱚᱱᱟ ᱵᱟᱵᱩᱱ ᱴᱷᱤᱠ ᱠᱟᱹᱭᱮᱜᱼᱟ ᱥᱮ ᱵᱟᱵᱚᱱ ᱵᱟᱲᱟᱭᱟ ᱡᱮ ᱱᱚᱣᱟ ᱫᱚ ᱱᱚᱣᱟ ᱨᱟᱱ ᱫᱚ ᱱᱚᱣᱟᱼᱼ ᱛᱮ ᱱᱚᱣᱟ ᱫᱟᱨᱮ ᱥᱮ ᱱᱚᱣᱟ ᱥᱟᱠᱟᱢ ᱫᱚ ᱦᱩᱭᱩᱜ ᱠᱟᱱᱟ ᱾ ᱱᱚᱣᱟ ᱤᱭᱟᱹᱨᱮ ᱞᱟᱜᱟᱜᱼᱟ ᱱᱚᱣᱟ ᱨᱟᱱ ᱨᱩᱣᱟᱹ ᱨᱮ ᱞᱟᱜᱟᱜᱼᱟ
ᱚ ᱦᱳᱭ ᱟ
ᱡᱮᱢᱚᱱ ᱚᱱᱮ, ᱦᱮᱸ ᱦᱮᱸ, ᱟᱵᱚ ᱯᱚᱭᱥᱟ ᱠᱷᱚᱨᱪᱟᱜ ᱠᱷᱚᱨᱪᱟᱜ ᱠᱟᱱᱟ ᱦᱚᱸ ᱡᱮᱢᱚᱱ ᱚᱱᱟ ᱞᱟᱹᱭᱟᱠᱚ ᱡᱮ ᱢᱟᱭᱟᱢ ᱯᱷᱟᱨᱪᱟᱜᱮ ᱜᱷᱟᱣ ᱠᱚ ᱦᱩᱭ ᱞᱮᱱᱠᱷᱟᱱ ᱠᱤᱝᱵᱟ ᱩᱱᱠᱩ ᱛᱚᱵᱩ ᱠᱚ ᱧᱩᱭ ᱫᱚ ᱞᱟᱡ ᱦᱮᱣᱮᱨ ᱜᱮᱭᱟ ᱚᱱᱟᱦᱚᱸ ᱫᱚᱢᱮ ᱡᱳᱨ ᱜᱮ᱾ ᱟᱨ ᱚᱱᱟ ᱦᱤᱲ ᱢᱤᱪᱷᱟᱹ ᱠᱚᱠᱚ ᱧᱩᱭ ᱫᱚ, ᱚᱱᱟ ᱚ ᱚᱱᱟ ᱦᱚᱸ ᱥᱟᱠᱟᱢ ᱜᱮ ᱠᱟᱱᱟ ᱢᱤᱫ ᱞᱮᱠᱟᱱᱟᱜ᱾ ᱦᱮᱸ ᱚᱱᱟ ᱦᱚᱸ ᱚᱱᱟ ᱛᱮᱦᱚᱸ ᱛᱚ ᱦᱩᱭᱩᱜ ᱠᱟᱱᱟ ᱢᱟᱭᱟᱢ ᱠᱚ ᱯᱟᱨᱪᱷᱟᱜᱼᱟ᱾ ᱞᱟᱹᱭᱟᱠᱚ ᱚᱱᱟ ᱠᱚ ᱧᱩ ᱞᱮᱠᱷᱟᱱ ᱤᱭᱟᱹ ᱠᱚ ᱵᱟᱝ ᱦᱩᱭᱩᱜᱼᱟ, ᱨᱳᱜ ᱠᱚ ᱵᱟᱝ ᱦᱩᱭᱩᱜᱼᱟ ᱥᱮ ᱪᱮᱫ᱾
ᱦᱮᱸ ᱟᱨᱦᱚᱸ
ᱤᱧᱦᱚᱸ, ᱟᱵᱚ ᱡᱩᱫᱤ ᱚᱱᱟ ᱵᱮᱜᱚᱨ ᱦᱚᱸ ᱟᱵᱚ ᱵᱷᱟᱜᱤ ᱵᱷᱟᱵᱛᱮ ᱛᱟᱦᱮᱱ ᱥᱟᱱᱟ ᱵᱚᱱᱟ ᱥᱮ ᱦᱚᱲᱢᱚ ᱱᱟᱯᱟᱭ ᱛᱟᱸᱦᱮᱱ ᱦᱮᱸ, ᱛᱟᱦᱚᱞᱮ ᱟᱵᱚᱣᱟᱜ ᱡᱟᱦᱟᱸ ᱡᱚᱢᱟᱜ ᱨᱩᱴᱤᱝ ᱢᱮᱱᱟᱜᱼᱟ ᱦᱳᱭ, ᱚᱱᱟ ᱡᱚᱢᱟᱜ ᱨᱩᱴᱤᱱ ᱨᱮ ᱟᱲᱟᱜ ᱥᱟᱠᱟᱢ ᱠᱚ ᱥᱮᱞᱮᱫ ᱥᱮᱞᱮᱫ ᱦᱩᱭᱩᱜᱼᱟ, ᱦᱚᱭ ᱾ ᱟᱲᱟᱜ ᱥᱟᱠᱟᱢ ᱫᱚ ᱱᱤᱦᱟᱹᱛ ᱡᱚᱢ ᱫᱚᱨᱠᱟᱨ᱾ ᱦᱮᱸ ᱛᱟᱦᱚᱞᱮ ᱟᱵᱚ ᱰᱟᱠᱛᱟᱨ ᱴᱷᱮᱱ ᱦᱚᱸ ᱠᱚᱢ ᱪᱟᱞᱟᱣ ᱦᱩᱭᱩᱜ ᱛᱟᱵᱚᱱᱟ ᱟᱨ ᱰᱟᱠᱛᱟᱨᱟᱱ ᱦᱚᱸ ᱠᱚᱢ᱾ ᱠᱚᱢ ᱦᱟᱛᱟᱣ ᱦᱩᱭᱩᱜ ᱛᱟᱵᱚᱱᱟ ᱦᱮᱸ ᱟᱨ ᱦᱚᱲᱢᱚ ᱦᱚᱸ ᱱᱚᱛᱮ ᱱᱟᱯᱟᱭ ᱛᱟᱸᱦᱮᱱ ᱛᱟᱵᱚᱱᱟ᱾
ᱦᱳᱭ ᱚᱱᱟ ᱫᱚ ᱯᱨᱟᱠᱨᱤᱛᱤᱠ ᱵᱷᱟᱵᱛᱮ ᱛᱮᱭᱟᱨᱚᱜ ᱠᱟᱱ ᱛᱟᱵᱚᱱᱟ᱾
ᱯᱷᱳᱱ ᱛᱟᱵᱚᱱᱟ, ᱚᱼᱦᱚᱸᱻ ᱛᱟᱦᱞᱮ ᱮᱱᱛᱮ ᱨᱮᱦᱚᱸ ᱫᱟᱫᱟ ᱱᱤᱛᱚᱜ ᱫᱚ ᱦᱩᱭᱩᱜ ᱠᱟᱱᱟ ᱡᱟᱦᱟᱱᱟᱜ ᱨᱮᱜᱮ ᱰᱟᱠᱛᱟᱨ ᱚᱲᱟᱜ ᱪᱟᱞᱟᱜ ᱞᱟᱜᱟᱜ ᱜᱮᱭᱟ ᱾ ᱦᱢᱼ ᱟᱨ ᱰᱟᱠᱛᱟᱨ ᱚᱲᱟᱜ ᱠᱚᱫᱚ ᱦᱮᱸ ᱱᱮᱛᱟᱨ ᱫᱚ ᱰᱟᱠᱛᱟᱨ ᱚᱲᱟᱜ ᱜᱮ, ᱦᱳᱭ ᱾ ᱚᱱᱟ ᱠᱚᱨᱮᱱᱟᱜ ᱫᱚ ᱪᱮᱫ ᱞᱮᱠᱟ ᱥᱩᱵᱤᱫᱷᱟ ᱦᱟ ᱰᱷᱮᱨ ᱫᱚ ᱵᱟᱝ ᱥᱟᱜᱤᱧᱟ ᱢᱤᱫ ᱠᱤᱞᱳᱢᱤᱴᱟᱨ ᱞᱮᱠᱟ ᱾ ᱛᱟᱼ, ᱟᱪᱪᱷᱟ, ᱟᱨ ᱚᱱᱠᱟ ᱟᱨ ᱠᱟ. ᱡ ᱾ ᱚᱼ ᱦᱚ ᱾ ᱵᱟᱡᱟᱨ ᱫᱚ ᱥᱩᱨ ᱜᱮᱭᱟ ᱵᱟᱡᱟᱨ ᱨᱮᱱᱟᱜ ᱰᱟᱠᱛᱟᱨ ᱠᱚ ᱯᱷᱳᱱ ᱱᱟᱢᱵᱟᱨ ᱫᱚᱦᱚ ᱦᱚᱴᱚ ᱠᱟᱜᱼᱟ ᱞᱮ ᱯᱷᱳᱱ ᱞᱮᱠᱷᱟᱱ ᱜᱮ ᱟᱞᱮ ᱫᱚᱞᱮ ᱦᱤᱡᱩᱜᱼᱟ ᱾ ᱟᱪᱪᱷᱟ ᱦᱮᱸ, ᱟᱨᱦᱚᱸ ᱪᱟᱸᱫᱚ ᱠᱮ ᱪᱟᱸᱫᱚ ᱟᱞᱮᱭᱟᱜ ᱢᱤᱫᱴᱟᱸᱝ ᱠᱮᱢᱯ ᱢᱮᱱᱟᱜᱼᱟ ᱾ ᱠᱟ ᱟᱛᱳ ᱨᱮ, ᱟᱪᱪᱷᱟ ᱟᱨ ᱨᱮᱰ ᱠᱨᱳᱥ ᱥᱳᱥᱟᱭᱴᱤ ᱠᱷᱚᱱ ᱚᱸᱰᱮ ᱟᱫᱚ ᱰᱟᱠᱛᱟᱨ ᱠᱚ ᱦᱤᱡᱩᱜᱼᱟ ᱚᱸᱰᱮ ᱠᱷᱚᱱ ᱦᱚᱸ ᱫᱮᱠᱷᱟᱣ ᱦᱩᱭᱩᱜ ᱜᱮᱭᱟ ᱾ ᱚᱼ ᱦᱚᱸ ᱦᱮᱸ ᱦᱮᱸ ᱡᱮᱢᱚᱱ ᱥᱚᱨᱠᱟᱨᱤ ᱦᱟᱸᱥᱯᱟᱛᱟᱞ ᱞᱮᱠᱟ ᱡᱮᱢᱚᱱ ᱾ ᱦᱳᱭ,
ᱱᱤᱛᱚᱜ ᱫᱚᱛᱚ ᱚᱱᱠᱟᱜ ᱜᱮ ᱥᱚᱨᱠᱟᱨ ᱟᱹᱰᱤᱜᱟᱱ ᱜᱚᱲᱚᱭ ᱮᱢᱼᱮᱫᱟᱭ ᱥᱮ ᱦᱚᱥᱯᱤᱴᱟᱞ ᱠᱚ ᱥᱟᱥᱛᱷᱚ ᱠᱮᱱᱫᱨᱚ ᱠᱚ ᱵᱮᱱᱟᱣ ᱮᱫᱼᱟᱭ ᱚᱱᱟ ᱠᱚᱨᱮ ᱟᱵᱚ ᱵᱚᱱ ᱪᱟᱞᱟᱣ ᱞᱮᱱᱠᱷᱟᱱ ᱨᱟᱱ ᱠᱚᱵᱚᱱ ᱦᱟᱛᱟᱣ ᱫᱟᱲᱮᱭᱟᱜ ᱠᱟᱱ ᱜᱮᱭᱟ᱾
ᱚ ᱦᱳᱭ ᱮᱠᱫᱚᱢ ᱛᱟᱦᱞᱮ ᱟᱯᱮ ᱥᱮᱫ ᱫᱚ ᱚᱠᱟ ᱞᱮᱠᱟ ᱵᱮᱵᱚᱥᱛᱷᱟ?
ᱟᱞᱮᱥᱮᱱ ᱦᱮᱸ ᱟᱞᱮᱥᱮᱱ ᱦᱚᱸ ᱵᱷᱟᱹᱜᱤ ᱜᱮᱭᱟ ᱟᱛᱩ ᱥᱩᱨ ᱨᱮᱜᱮ ᱚᱱᱟ ᱤᱭᱟᱹ ᱫᱚ ᱦᱮᱱᱟᱜ ᱚᱱᱠᱟ ᱢᱤᱫᱴᱟᱝ ᱦᱚᱥᱯᱤᱴᱟᱞ ᱢᱮᱱᱟᱜ ᱟᱠᱟᱫᱟ ᱥᱟᱥᱛᱷᱚ ᱠᱮᱱᱫᱨᱚ ᱦᱚᱸᱦᱚᱠᱚ ᱵᱮᱱᱟᱣ ᱠᱟᱜᱼᱟ ᱚᱸᱰᱮᱜᱮ ᱚᱸᱰᱮ ᱠᱷᱚᱱᱜᱮ ᱦᱩᱭᱩᱜ ᱠᱟᱱᱟ ᱨᱟᱱ ᱠᱚᱞᱮ ᱟᱹᱜᱩ ᱵᱟᱲᱟᱭ ᱜᱮᱭᱟ᱾
ᱟᱨ ᱮᱠ ᱟᱨ ᱡᱩᱫᱤ ᱚᱱᱟ ᱠᱚᱨᱮ ᱠᱷᱚᱱ ᱵᱟᱝ ᱵᱮᱥᱚᱜ ᱠᱟᱱ ᱠᱷᱟᱱ ᱦᱩᱭᱩᱜ ᱠᱟᱱᱟ ᱰᱟᱠᱛᱟᱨ ᱨᱟᱱ ᱰᱟᱠᱛᱟᱨ ᱨᱟᱱ ᱚᱸᱰᱮ ᱤᱭᱟᱹ ᱡᱟᱦᱟᱸ ᱫᱚ ᱯᱚᱭᱥᱟ ᱫᱤᱭᱮ ᱱᱟᱦᱟᱸᱜ ᱚᱱᱟ ᱠᱚᱨᱮ ᱦᱚᱸᱞᱮ ᱪᱟᱞᱟᱜ ᱜᱮᱭᱟ ᱟᱨ ᱢᱟᱨᱟᱝ ᱦᱟᱥᱯᱟᱛᱟᱞ ᱫᱚ ᱚᱱᱠᱟ ᱫᱚᱥ ᱵᱟᱨᱚ ᱠᱤᱞᱳᱢᱤᱴᱟᱨ ᱥᱟᱺᱜᱤᱧ ᱪᱟᱞᱟᱜ ᱦᱩᱭᱩᱜ ᱛᱟᱞᱮᱭᱟ᱾
ᱚ ᱵᱟᱝ ᱟᱞᱮᱭᱟᱜ ᱫᱚ ᱥᱩᱨ ᱨᱮᱜᱮ ᱚᱱᱠᱟ ᱵᱟᱨ ᱠᱤᱞᱳᱢᱤᱴᱟᱨ ᱚᱱᱛᱚᱨ ᱜᱮ
ᱚ ᱦᱚ ᱦᱮᱸ ᱦᱮᱸ ᱰᱟᱠᱛᱟᱨ ᱨᱟᱱ ᱠᱚᱛᱮ ᱟᱨ ᱵᱟᱡᱟᱨ ᱠᱚᱫᱚ ᱟᱹᱰᱤ ᱥᱩᱨ ᱨᱮᱜᱮ ᱢᱮᱱᱟᱜ ᱛᱟᱞᱮᱭᱟ ᱟ ᱛᱟᱲᱟᱢ ᱛᱮᱦᱚᱸ ᱪᱟᱞᱟᱣ ᱜᱟᱱᱚᱜᱼᱟ ᱟᱪᱪᱷᱟ ᱦᱳᱭ ᱛᱟᱦᱚᱞᱮ ᱚᱱᱟ ᱟᱹᱛᱩ ᱠᱚᱨᱮ ᱫᱚ ᱦᱩᱭᱩᱜ ᱠᱟᱱᱟ ᱪᱮᱫ ᱞᱮᱠᱟ ᱥᱩᱵᱤᱫᱟ ᱠᱚ ᱥᱚᱨᱠᱟᱨᱟᱜ ᱥᱩᱵᱤᱫᱟ ᱠᱚᱯᱮ ᱧᱟᱢᱟ? ᱟᱯᱮ ᱫᱚ ᱦᱮᱸ ᱟᱞᱮ ᱱᱚᱛᱮ ᱫᱚ ᱵᱷᱟᱜᱤ ᱜᱮ ᱥᱩᱵᱤᱫᱟ ᱚᱲᱟᱜ ᱠᱚᱦᱚᱸ ᱠᱚ ᱧᱟᱢ ᱵᱟᱲᱟ ᱠᱟᱫᱟ᱾